ᱡᱚᱦᱟᱨ ᱜᱮ ᱦᱳᱭ ᱡᱚᱦᱟᱨ ᱜᱮ ᱜᱚᱢᱠᱮ᱾
ᱡᱚᱦᱟᱨ ᱜᱮ ᱜᱚᱝᱠᱮ ᱡᱚᱦᱟᱨ ᱜᱮ᱾
ᱩᱸ ᱱᱟᱯᱟᱭ ᱜᱮᱭᱟᱢ ᱛᱚ ᱜᱚᱝᱠᱮ᱾ ᱚ ᱛᱟᱦᱚᱞᱮ ᱠᱤᱫᱩᱵ ᱠᱚᱫᱚ ᱦᱩᱭ ᱮᱱᱟᱥᱮ ᱵᱟᱝ᱾
ᱦᱮᱸ ᱜᱚᱝᱠᱮ ᱠᱤᱫᱩᱵ ᱠᱚᱫᱚ ᱦᱩᱭᱮᱱᱟ ᱦᱮᱸ ᱠᱟᱞᱮ ᱠᱚᱞᱦᱟ ᱜᱮ᱾
ᱦᱳᱭ ᱟᱪᱪᱷᱟ ᱟᱹᱰᱤ ᱱᱟᱯᱟᱭ ᱱᱚᱣᱟ ᱢᱤᱫᱴᱮᱱ ᱠᱟᱹᱢᱤ ᱞᱟᱦᱟᱭᱮᱱᱟ ᱛᱚ᱾
ᱦᱮᱸ ᱜᱚᱝᱠᱮ ᱫᱤᱭᱮ ᱟᱹᱵᱤᱱ ᱫᱚ ᱵᱤᱱ ᱪᱮᱫᱚᱜ ᱵᱟᱲᱟᱭᱱᱟᱥᱮ ᱵᱟᱝ᱾
ᱦᱳᱭ ᱜᱚᱢᱠᱮ ᱠᱤᱫᱩᱵ ᱦᱩᱭ ᱠᱟᱱᱟ ᱠᱤᱫᱩᱵ ᱠᱟᱛᱮ ᱜᱮ ᱚᱸᱭ ᱞᱤᱧ ᱜᱤᱛᱤᱡ ᱠᱟᱱᱟ ᱦᱮᱸ᱾ ᱢᱤᱫᱴᱮᱱ ᱠᱟᱹᱢᱤ ᱞᱟᱦᱟᱭᱱᱟ ᱛᱚ ᱟᱫᱚ ᱚᱠᱛᱚ ᱦᱚᱸ ᱟᱹᱰᱤ ᱜᱟᱱ ᱦᱩᱭ ᱟᱠᱟᱱᱟ ᱮᱢᱱᱤ ᱠᱟᱹᱢᱤ ᱞᱟᱸᱜᱟ ᱛᱚ ᱛᱟᱦᱚᱞᱮ ᱞᱚᱜᱚᱱ ᱧᱚᱜ᱾ ᱦᱩᱭᱩᱜ ᱠᱟᱱᱟ ᱠᱤᱫᱩᱜ ᱠᱚ ᱟᱫᱚ ᱦᱟᱸᱜ ᱚᱱᱠᱟ ᱜᱮ ᱵᱟᱹᱭ ᱵᱟᱹᱭᱛᱮ ᱡᱟᱹᱯᱤᱫ ᱦᱩᱭᱩᱜᱼᱟ᱾ ᱦᱮᱸ ᱛᱟᱦᱞᱮ ᱜᱚᱝᱠᱮ ᱪᱮᱫᱞᱮᱠᱟ ᱢᱮᱱᱟᱜ ᱵᱮᱤᱱᱟ᱾
ᱜᱚᱝᱠᱮ ᱮᱠᱷᱚᱱ ᱫᱚᱞᱤᱧ ᱱᱟᱯᱟᱭ ᱵᱟᱲᱟ ᱜᱮᱭᱟ ᱟᱫᱚ ᱟᱹᱵᱤᱱ ᱜᱮ ᱞᱟᱹᱭ ᱵᱤᱱ ᱪᱮᱫ ᱞᱮᱠᱟ᱾
ᱟᱞᱤᱧ ᱦᱚᱸ ᱚᱱᱠᱟ ᱜᱮ᱾ ᱱᱟᱯᱟᱭ ᱜᱮ ᱦᱮᱸ ᱛᱟᱦᱚᱞᱮ ᱪᱮᱫ ᱠᱚᱵᱮᱱ ᱠᱟᱹᱢᱤ ᱵᱟᱲᱟᱭᱮᱫᱟ ᱱᱤᱛᱚᱜ ᱫᱚ᱾
ᱠᱟᱹᱢᱤ ᱵᱚᱞᱛᱮ ᱮᱠᱷᱚᱱ ᱠᱟᱹᱢᱤ ᱠᱟᱡᱽ ᱫᱚ ᱵᱟᱹᱱᱩᱜᱼᱟ ᱜᱚᱝᱠᱮ ᱮᱠᱷᱚᱱ ᱫᱚ ᱚᱲᱟᱜ ᱠᱚᱨᱮ ᱜᱮ ᱢᱮᱱᱟᱜ ᱞᱤᱧᱟᱹ᱾ ᱦᱮᱸ ᱫᱷᱩᱲ ᱠᱚᱞᱤᱧ ᱥᱟᱯᱷᱟ ᱵᱟᱲᱟᱭᱟ ᱠᱟᱹᱴᱤᱡ ᱟᱨ ᱠᱮᱱᱮᱞ ᱥᱮᱫ ᱞᱤᱧ ᱪᱟᱞᱟᱜᱼᱟ᱾ ᱦᱟᱹᱠᱩ ᱠᱚ ᱨᱚᱠᱚᱡ ᱠᱚᱞᱤᱧ ᱦᱟᱞᱟᱝ ᱟᱹᱜᱩ ᱠᱚᱣᱟ ᱠᱟᱹᱴᱤᱡ ᱚᱭ ᱟᱨᱠᱤ᱾
ᱜᱚᱝᱠᱮ ᱛᱟᱦᱚᱞᱮ ᱪᱟᱥ ᱠᱚᱫᱚ ᱟᱨᱟᱢ ᱵᱚᱭᱱᱟᱥ ᱵᱟᱝ ᱪᱟᱥ ᱠᱟᱹᱢᱤ ᱠᱚᱫᱚ᱾
ᱦᱮᱸ ᱜᱚᱝᱠᱮ ᱫᱟᱜ ᱨᱮᱱᱟᱜ ᱫᱚ ᱫᱚᱢᱮ ᱠᱟᱹᱴᱤᱡ᱾ ᱟᱱᱟᱴ ᱧᱚᱜ ᱟᱠᱟᱱᱟ᱾ ᱚᱱᱟ ᱠᱷᱟᱹᱛᱤᱨ ᱪᱟᱥ ᱫᱚ ᱱᱟᱜ ᱦᱟᱯᱮ ᱱᱤᱭᱟᱹ ᱥᱮᱨᱢᱟ ᱞᱮᱠᱟ ᱫᱚ᱾
ᱦᱳᱭ ᱦᱳᱭ᱾ ᱟᱞᱮ ᱱᱚᱛᱮ ᱦᱚᱸ ᱚᱱᱠᱟ ᱜᱮ ᱟᱭᱰᱤ ᱵᱟᱝ ᱦᱩᱭᱩᱜ ᱠᱟᱱᱟ ᱟᱨ ᱱᱤᱛᱚᱜ ᱦᱚᱸᱱᱮ᱾ ᱦᱮᱸ ᱟᱯᱚᱨ ᱟᱣᱨᱤ ᱦᱩᱭᱩᱜᱼᱟ ᱮᱸ᱾ ᱫᱚ ᱚᱱᱟᱱᱟᱴ ᱱᱤᱭᱟᱹ ᱵᱟᱨᱫᱷᱟᱣ ᱠᱮ ᱡᱟᱱᱮ ᱠᱮ ᱡᱟᱱᱮ ᱪᱤᱠᱟᱹᱜ ᱠᱟᱱᱟ ᱦᱩᱭᱩᱜ ᱟᱥᱮ ᱵᱟᱝ᱾
ᱦᱩᱸ ᱦᱩᱸ ᱦᱩᱸ
ᱚᱱᱟᱜᱮ ᱦᱟᱸᱜ ᱵᱟᱝ ᱵᱩᱡᱷᱟᱹᱜ ᱠᱟᱱᱟ ᱪᱮᱫ ᱮ ᱞᱟᱹᱭᱫᱟᱭ ᱪᱟᱸᱫᱳ ᱵᱚᱜᱟ᱾ ᱦᱩᱸ
ᱦᱮᱸ ᱪᱟᱸᱫᱚ ᱵᱚᱸᱜᱟ ᱡᱩᱫᱤ ᱫᱟᱭᱟᱵᱮᱱ ᱠᱷᱟᱱᱮ ᱮᱸᱰᱮ ᱠᱷᱟᱱ ᱫᱚ ᱦᱟᱜ ᱱᱟᱯᱟᱭᱚᱜᱼᱟ ᱱᱟᱦᱟᱜ᱾ ᱟᱨ ᱵᱟᱠᱷᱟᱱ᱾
ᱟᱨ ᱵᱟᱝᱠᱷᱟᱱ ᱫᱚ ᱟᱫᱚ ᱪᱮᱫ ᱵᱚᱱ ᱪᱮᱠᱟ ᱫᱟᱲᱮᱭᱟᱜᱼᱟ ᱠᱮᱱᱮᱞ ᱠᱚ ᱛᱟᱸᱦᱮ ᱞᱮᱱᱠᱷᱟᱱ ᱫᱚ ᱟᱫᱚ ᱦᱟᱸᱜ ᱜᱚᱝᱠᱮ᱾ ᱟᱞᱮ ᱱᱚᱛᱮ ᱛᱮ ᱠᱮᱱᱮᱞ ᱠᱚ ᱵᱟᱹᱱᱩᱜ ᱟᱠᱟᱫ ᱥᱮ᱾
ᱦᱩᱸ ᱦᱩᱸ ᱦᱩᱸ ᱦᱩᱸ
ᱠᱷᱟᱱ ᱫᱚ ᱵᱟᱝ ᱦᱩᱭᱩᱜᱼᱟ ᱠᱮᱱᱮᱞ ᱠᱚ ᱛᱟᱸᱦᱮ ᱞᱮᱠᱷᱟᱱ ᱚᱭᱟᱭ ᱯᱟᱢᱯ ᱫᱟᱜ ᱢᱮᱥᱤᱱ ᱫᱟᱜ ᱠᱚᱛᱮ ᱠᱚᱨᱟᱣ ᱦᱩᱭ ᱠᱚᱜᱼᱟ᱾
ᱦᱮᱸ ᱜᱚᱝᱠᱮ ᱛᱟᱦᱚᱞᱮ ᱥᱚᱵᱽᱡᱤ ᱠᱚᱫᱚ ᱵᱮᱱ ᱨᱚᱦᱚᱭ ᱵᱟᱲᱟ ᱟᱠᱟᱫᱟ ᱥᱮ ᱵᱟᱝ᱾
ᱥᱚᱵᱽᱡᱤ ᱠᱚᱫᱚ ᱨᱚᱦᱚᱭ ᱦᱩᱭ ᱞᱮᱱᱟ ᱜᱚᱝᱠᱮ ᱟᱢᱫᱟ ᱩᱛᱨ ᱟᱫᱚ ᱫᱟᱜ ᱠᱚ ᱵᱟᱹᱱᱩᱜ ᱛᱮ ᱛᱟᱦᱞᱮ᱾ ᱜᱩᱡᱩᱜ ᱠᱟᱱᱟ ᱟᱸ᱾ ᱚᱱᱟᱜᱮ ᱟᱹᱰᱤ ᱢᱚᱱᱮ ᱨᱮ ᱫᱩᱠ ᱦᱚᱸ ᱧᱟᱢᱚᱜ ᱠᱟᱱᱟ ᱩᱱᱟᱹᱜ ᱠᱟᱱ᱾ ᱠᱟᱹᱣᱰᱤ ᱠᱚ ᱠᱷᱚᱨᱪᱟ ᱠᱟᱛᱮᱜ ᱠᱚᱨᱟᱣ ᱦᱩᱭᱱᱟ᱾ ᱦᱮᱸ ᱟᱨ ᱱᱤᱛᱚᱜ ᱚᱱᱠᱟ ᱜᱩᱡᱩᱜ ᱜᱩᱡᱩᱜ ᱚᱵᱚᱥᱛᱷᱟ ᱨᱮ ᱢᱮᱱᱟᱜ ᱠᱟᱫᱟ᱾
ᱟᱪᱪᱷᱟ ᱜᱚᱝᱠᱮ ᱚᱱᱟ ᱢᱟ ᱟᱹᱰᱤ ᱫᱩᱠ ᱨᱮᱱᱟᱜ ᱠᱟᱛᱷᱟ᱾ ᱟᱫᱚ ᱪᱮᱫ ᱞᱤᱧ ᱞᱟᱹᱭ ᱟ ᱜᱚᱝᱠᱮ ᱪᱟᱸᱫᱳ ᱵᱚᱸᱜᱟ ᱦᱚᱛᱚ ᱵᱟᱭ ᱜᱚᱜ ᱟᱵᱚᱱ ᱠᱟᱱᱟᱭ᱾
ᱦᱳᱭ ᱦᱳᱭ ᱚᱱᱟ ᱜᱮᱛᱚ ᱟᱨ ᱱᱤᱛᱚᱜ ᱢᱟ ᱦᱩ ᱧᱮᱞᱮᱫ ᱜᱮᱭᱟ ᱵᱮᱱ ᱚᱵᱚᱥᱛᱛᱟ ᱱᱚᱝᱠᱟ ᱦᱚᱭ ᱵᱷᱟᱱᱰᱚ ᱮᱛᱚ ᱥᱮᱛᱳᱝ ᱦᱩ ᱥᱤᱛᱩᱝ ᱨᱮ ᱦᱚᱲ ᱜᱮ ᱵᱟᱝᱵᱚᱱ ᱛᱟᱦᱮᱸ ᱫᱟᱲᱭᱟᱜ ᱠᱟᱱᱟ ᱚᱱᱟ ᱢᱟ ᱜᱚᱝᱠᱮ ᱫᱟᱨᱮ ᱨᱚᱦ ᱡᱤᱱᱤᱥ ᱚᱱᱟ ᱪᱮᱠᱟᱛᱮ ᱛᱟᱦᱮᱱᱟ ᱛᱟᱦᱚᱞᱮ ᱜᱚᱢᱠᱮ ᱱᱤᱭᱟᱹ ᱵᱟᱨ ᱫᱚ ᱞᱟᱹᱭ ᱦᱳᱜ ᱠᱟᱱ ᱫᱚ ᱫᱟᱬᱟᱱ ᱪᱟᱞᱟᱜ ᱦᱳᱭᱳ-ᱟ ᱛᱚ ᱚᱠᱟᱥᱮᱱ ᱥᱮᱱ ᱞᱮᱱᱠᱷᱟᱱ ᱱᱟᱯᱟᱭᱚᱜ-ᱟ ᱚᱱᱠᱟᱱᱟᱜ ᱡᱟᱭᱜᱟ ᱠᱚ ᱡᱩᱫᱤ ᱵᱮᱱ
ᱦᱮᱸ ᱜᱚᱝᱠᱮ ᱟᱫᱚ ᱡᱮᱦᱮᱛᱩ ᱟᱵᱚ ᱫᱤᱥᱚᱢ ᱫᱚ ᱱᱤᱛᱚᱜ ᱫᱚ ᱞᱚᱞᱚ ᱜᱮᱭᱟ ᱟᱫᱚ ᱟᱵᱚ ᱫᱚᱵᱚᱱ ᱪᱟᱹᱭᱚᱜ-ᱟ ᱡᱮ ᱠᱟᱹᱴᱤᱡ ᱞᱟᱲᱮᱡ ᱧᱚᱜ ᱜᱮᱵᱚᱱ ᱪᱟᱞᱟᱜ-ᱟ ᱟᱫᱚ ᱟᱹᱞᱤᱧ ᱫᱚ ᱫᱟᱬᱟᱱ ᱡᱩᱫᱤ ᱠᱟᱛᱷᱟ ᱵᱤᱱ ᱞᱟᱹᱭ ᱮᱱᱠᱷᱟᱱ ᱤᱭᱟᱹᱞᱤᱧ ᱥᱟᱡᱮᱥᱴ ᱫᱟᱲᱮᱭᱟᱵᱤᱱᱟ ᱡᱮᱢᱚᱱ ᱚᱱᱟ ᱟᱵᱚᱣᱟᱜ ᱪᱮᱛᱟᱱ ᱥᱮᱫ ᱡᱟᱦᱟᱸ ᱟᱨᱠᱤ ᱫᱟᱨᱡᱤᱞᱤᱝ ᱥᱮᱫ ᱥᱤ ᱥᱤᱞᱤ ᱜᱩᱲᱤ ᱥᱮ ᱦᱩᱸ ᱠᱟᱨᱚᱱ ᱟᱹᱞᱤᱧ ᱦᱚᱸᱜ ᱠᱤᱪᱷᱩ ᱫᱤᱱ ᱞᱟᱦᱟ ᱞᱤᱧ ᱟᱹᱪᱩᱨ ᱦᱮᱡ ᱮᱱᱟ ᱛᱮ ᱠᱷᱚᱱ ᱜᱮ ᱟᱫᱚ ᱦᱮᱸ ᱮᱛᱚ ᱨᱮᱭᱟᱲᱮ ᱜᱚᱝᱠᱮ ᱢᱮᱛᱟᱵᱤᱱ ᱠᱟᱱᱟ ᱧᱤᱫᱟᱹ ᱵᱮᱲᱟ ᱫᱚ ᱱᱟᱦᱟᱜ ᱩᱭᱩ ᱠᱟᱛᱮᱫ ᱜᱮ ᱡᱟᱹᱯᱤᱫ ᱫᱚ ᱞᱟᱜᱟᱣᱵᱤᱱᱟ ᱦᱟᱜ᱾
ᱟᱪᱪᱷᱟ ᱱᱚᱝᱠᱟ ᱵᱮᱯᱟᱨ ᱛᱟᱦᱮ ᱟᱞᱮ ᱫᱚ ᱦᱮᱸ
ᱵᱷᱟᱞᱮ ᱜᱮᱞᱤᱧ ᱵᱩᱡ ᱠᱮᱫᱟ ᱜᱚᱢᱠᱮ, ᱵᱷᱟᱞᱮ ᱜᱮᱞᱤᱧ ᱵᱩᱡ ᱠᱮᱫᱟ, ᱞᱟᱹᱴᱩ ᱞᱟᱹᱴᱩ ᱫᱟᱨᱮ ᱠᱚ ᱠᱚᱦᱚᱸ ᱢᱮᱱᱟᱜ-ᱟ ᱟᱨ ᱚᱱᱠᱟ ᱠᱟᱹᱴᱤᱡ ᱠᱟᱹᱴᱤᱡ ᱦᱚᱸ ᱚᱱᱮ ᱚᱱᱟ ᱯᱩᱲ ᱯᱩᱲ ᱟᱨᱠᱤ ᱛᱩᱞᱟᱹᱢ ᱞᱮᱠᱟ ᱦᱚᱜ-ᱚ ᱵᱚᱨᱚᱯᱷ ᱞᱮᱠᱟ ᱟᱨᱠᱤ ᱧᱩᱨᱩᱜ ᱠᱟᱱᱟ᱾
ᱦᱳᱭ
ᱟᱫᱚ ᱦᱩᱸ ᱟᱵᱚ ᱥᱮᱫ ᱡᱟᱦᱟ ᱠᱚᱭᱮᱠ ᱫᱤᱱ ᱡᱟᱦᱟ ᱞᱚᱞᱚ ᱛᱟᱦᱮᱸᱜ ᱠᱟᱱᱟ᱾ ᱛᱚ ᱵᱟᱨ ᱯᱮ ᱫᱤᱱ ᱞᱤᱧ ᱥᱮᱱ ᱱᱟ ᱛᱚ ᱟᱹᱰᱤ ᱞᱟᱲᱮᱡ ᱜᱮᱞᱤᱧ ᱵᱩᱡᱽ ᱠᱮᱫᱟᱜ ᱢᱚᱱᱮ ᱦᱩᱭᱩᱜ ᱠᱟᱱ ᱛᱟᱦᱮᱸᱫ ᱟᱨ ᱠᱤᱪᱷᱩ ᱫᱤᱱ ᱞᱤᱧ ᱛᱟᱦᱮᱸ ᱞᱮᱱᱠᱷᱟᱱ ᱱᱟᱯᱟᱭ ᱠᱚᱜ-ᱟ ᱟᱫᱚ ᱚᱲᱟᱜ ᱨᱮᱦᱚᱸ ᱠᱟᱹᱢᱤ ᱠᱟᱡᱽ ᱠᱚ ᱢᱮᱱᱟᱜ-ᱟ᱾ ᱪᱤᱠᱟᱹᱛᱮ ᱚᱲᱟᱜ ᱵᱟᱹᱜᱤ ᱠᱟᱛᱮ ᱩᱱᱫᱤᱱ ᱵᱤᱱ ᱛᱟᱦᱮᱱᱟ᱾
ᱚ ᱛᱟᱦᱚᱞᱮ ᱫᱚ ᱚᱸ ᱱᱚᱛᱮ ᱢᱟ ᱫᱚᱢᱮ ᱞᱚᱞᱚ ᱠᱟᱱ ᱛᱟᱦᱮᱞᱮ ᱚᱱᱛᱮ ᱜᱮ ᱪᱟᱞᱟᱜ ᱦᱩᱭᱩᱜ-ᱟ᱾ ᱚ ᱟᱪᱪᱷᱟ ᱟᱵᱚ ᱱᱚᱛᱮ ᱢᱟ ᱦᱚᱴᱚᱜ ᱵᱟᱝ ᱜᱟᱱᱚᱜ ᱠᱟᱱᱟ ᱚᱱᱛᱮ ᱵᱮᱱ ᱞᱟᱹᱭᱫᱟ ᱩᱭᱩ ᱞᱟᱜᱟᱫ ᱛᱟᱦᱟᱞᱮ ᱛᱟᱦᱚᱞᱮ ᱛᱚ ᱚᱱᱠᱟ ᱞᱮᱠᱟ ᱤᱫᱤ ᱞᱟᱜᱟᱣ ᱟᱞᱤᱧᱟ
ᱦᱩᱸ ᱦᱩᱸ ᱦᱩᱸ ᱵᱟᱝ ᱦᱮᱸ ᱟᱹᱵᱤᱱ ᱫᱚ ᱚᱲᱟᱜ ᱠᱷᱚᱱ ᱛᱚᱠᱷᱚᱱ ᱫᱚ ᱚᱱᱟ ᱠᱚᱫᱚ ᱵᱟᱜᱟᱲ ᱟᱛᱮᱫ ᱜᱮ ᱟᱹᱜᱩᱭᱵᱤᱱ ᱦᱟᱸᱜ
ᱚᱸ
ᱧᱮᱞ ᱟᱹᱜᱩᱭ ᱵᱤᱱ, ᱫᱟᱲᱟ ᱟᱹᱜᱩᱭ ᱵᱤᱱ ᱦᱟᱸᱜ ᱵᱷᱟᱞᱮ ᱵᱩᱡᱷᱟᱹᱜᱼᱟ᱾
ᱳᱭ, ᱦᱳᱭ ᱟ ᱛᱷᱟᱞᱮ ᱚᱱᱛᱮ ᱨᱮ, ᱦᱮᱸ, ᱞᱟᱹᱭ ᱵᱮᱱ᱾
ᱩᱸ ᱱᱚᱰᱮ ᱜᱚᱝᱠᱮ, ᱚᱱᱟ ᱮᱸ ᱡᱟᱦᱟ ᱠᱚ ᱢᱮᱛᱟᱜ ᱠᱟᱱ ᱟ 'ᱥᱩᱢᱩᱫᱫᱷᱩ' ᱫᱷᱟᱨᱮ ᱦᱚᱞᱤᱧ ᱥᱮᱱ ᱵᱟᱲᱟ ᱞᱮᱱᱟ᱾
ᱦᱩᱸ᱾
ᱟᱫᱚ ᱫᱚᱢᱮ ᱮᱠᱴᱟ ᱫᱚ ᱵᱟᱞᱤᱧ ᱠᱩᱥᱤᱭᱟᱫᱟ ᱜᱚᱝᱠᱮ!
ᱟᱪᱪᱷᱟ!
ᱫᱟᱜ ᱴᱷᱩᱠᱩ ᱜᱮ ᱨᱮᱭᱟᱲᱟᱭᱟ, ᱡᱟ ᱠᱟᱹ- -ᱴᱤᱜ ᱮᱹᱻᱭ ᱟᱨᱠᱤ ᱵᱟᱠᱷᱟᱱ ᱫᱚ, ᱚᱱᱛᱮ ᱦᱚ ᱥᱤᱛᱩᱝ ᱜᱚᱨᱚᱢ ᱫᱚ ᱟᱵᱚ ᱞᱮᱠᱟᱜᱮ᱾
ᱚᱸ᱾ ᱟᱪᱪᱷᱟ, ᱪᱷᱟ, ᱛᱟᱦᱞᱮ ᱠᱷᱟᱱ ᱫᱚ ᱜᱚᱝᱠᱮ ᱟᱸ ᱢᱚᱴᱟᱜ ᱚᱸᱰᱮ ᱵᱮᱱ ᱥᱮᱱ ᱞᱮᱱᱟ ᱪᱮᱜ ᱞᱮᱠᱟ, ᱠᱟᱣᱰᱤ ᱠᱚ ᱪᱮᱜ ᱞᱮᱠᱟ ᱞᱟᱜᱟᱜ ᱠᱟᱱᱟ?
ᱠᱟᱹᱣᱰᱤ ᱫᱚ ᱜᱚᱝᱠᱮ ᱦᱮᱸ ᱜᱟᱹᱰᱤ ᱛᱚ, ᱨᱮᱹᱞ ᱜᱟᱹᱰᱤ ᱱᱤᱛᱚᱜ ᱫᱚ!
ᱦᱳᱭ!
ᱟᱨ ᱨᱳ ᱜᱟᱹᱰᱤ ᱛᱮᱜᱮ ᱥᱮᱱ ᱦᱩᱭ ᱞᱮᱱᱟ, ᱳᱭ ᱨᱮᱹᱞ ᱜᱟᱹᱰᱤᱨ ᱱᱟᱜ ᱵᱷᱟᱲᱟ ᱴᱩᱠᱩ ᱟᱨ ᱮᱸᱚᱸ ᱡᱤᱱᱤᱥ ᱧᱮᱞ ᱞᱟᱹᱜᱤᱜ ᱟᱨ ᱛᱟᱦᱮ, ᱡᱚᱢ-ᱧᱩ ᱠᱷᱚᱨᱚᱪᱟ ᱟᱫᱚ ᱮᱸ ᱪᱮᱜ ᱞᱮᱠᱟ ᱵᱤᱱ ᱡᱚᱢ ᱧᱩᱭᱟ, ᱚᱱᱟ ᱫᱷᱟᱨᱟ ᱟᱵᱤᱱ ᱪᱮᱛᱟᱱ ᱱᱤᱨᱵᱷᱚᱨᱚᱜᱼᱟ!
ᱳᱭ᱾
ᱦᱮᱸ ᱟᱫᱚ ᱯᱚᱨᱤᱵᱮᱹᱥ ᱠᱚᱢᱟ ᱟᱹᱰᱤ ᱱᱟᱯᱟᱭ, ᱥᱮᱱ ᱞᱮᱠᱷᱟᱱ ᱟᱫᱚ ᱦᱤᱡᱩᱜ ᱫᱚ ᱵᱟᱝ ᱥᱟᱱᱟ ᱵᱤᱱᱟ!
ᱛᱟᱦᱞᱮ ᱛᱳ! ᱩᱝᱟ ᱰᱷᱮᱨ ᱫᱤᱱ ᱨᱮᱱᱟᱜ ᱜᱮ, ᱚᱱᱠᱟ ᱛᱮᱦᱮᱱ ᱞᱮᱠᱟᱛᱮ ᱪᱟᱞᱟᱜ ᱞᱟᱜᱟᱣ ᱞᱤᱧᱟᱹ ᱜᱚᱝᱠᱮ᱾ ᱚᱱᱠᱟ ᱵᱮᱱ ᱞᱟᱹᱭᱮᱜ ᱠᱷᱟᱱ, ᱦᱤᱡᱩᱜ ᱵᱟᱝ ᱱᱟᱜ ᱠᱷᱟᱱ
ᱦᱮᱸ, ᱜᱚᱝᱠᱮ ᱟᱨ ᱟᱹᱵ ᱛᱚ ᱱᱟᱯᱟᱭ ᱞᱤᱧ ᱵᱩᱡᱽ ᱠᱮᱫᱟ ᱟᱨᱠᱤ, ᱡᱚᱠᱷᱚᱱ ᱟᱲᱠᱤ ᱵᱮᱲᱟᱭ ᱨᱟᱠᱟᱵ ᱠᱟᱱ᱾
ᱟᱸᱪᱪᱷᱟ᱾
ᱚᱸ ᱥᱮᱛᱟᱜ ᱵᱷᱳᱨ ᱛᱮ ᱟᱨᱠᱤ᱾
ᱦᱩᱸ, ᱦᱩᱸ᱾
ᱟᱫᱚ ᱩᱱᱟᱹᱜ ᱲᱮᱭᱟᱲ ᱨᱮ ᱡᱟᱦᱟᱨᱮᱸ ᱠᱟᱹᱴᱤᱡ ᱡᱮᱰᱮᱨᱚᱜ ᱦᱩᱭᱩᱜ ᱫᱚ!
ᱠᱷᱳᱭ!
ᱦᱩᱸ ᱮᱛᱚ ᱪᱮᱦᱨᱟ ᱵᱩᱡᱷᱟᱹᱜᱼᱟ ᱜᱚᱝᱠᱮ ᱟᱨ ᱚᱱᱛᱮᱱᱟᱜ ᱪᱟ ᱛᱚ ᱵᱤᱱ ᱵᱩᱡᱽ ᱫᱟᱲᱮᱜ ᱠᱟᱱᱟ!
ᱦᱳᱭ, ᱦᱳᱭ, ᱦᱳᱭ, 'ᱫᱟᱨᱡᱤᱞᱤᱝ' ᱪᱟ᱾
ᱦ
ᱟ ᱛᱟᱦᱞᱮ ᱜᱚᱝᱠᱮ ᱚᱱᱟ ᱪᱚᱴ ᱜᱟᱹᱰᱤ ᱱᱟᱜ ᱫᱚ ᱚᱱᱠᱟ ᱞᱮᱠᱟᱱ ᱤᱭᱟᱹ ᱵᱟᱹᱱᱩᱜ ᱠᱟᱫᱟ, ᱡᱮ ᱚᱸᱰᱮ ᱯᱷᱮᱰᱚᱜᱼᱟ ᱢᱮᱱᱛᱮ? ᱛᱷᱟᱞᱮ ᱛᱚ ᱪᱚᱴ ᱜᱟᱹᱰᱤ ᱛᱮᱜᱮ ᱥᱮᱱ ᱦᱤᱡᱩᱜᱼᱟ᱾
ᱮ ᱜᱚᱝᱠᱮ ᱪᱚᱴ ᱜᱟᱹᱰᱤ ᱫᱚ ᱟᱞᱤ ᱧᱤᱧ ᱧᱮᱞᱮᱫ ᱛᱷᱮᱜ ᱪᱚᱴ ᱜᱟᱹᱰᱤ ᱟᱫᱚ ᱪᱚᱴᱜᱩᱰᱤ ᱚᱸᱰᱮ 'ᱥᱤᱞᱤᱜᱩᱲᱤ' ᱚᱱᱟ ᱥᱟᱹᱭᱤᱰ ᱨᱮ ᱢᱤᱜᱴᱟᱝ ᱭᱟᱨᱠᱳᱰ ᱢᱮᱱᱟᱜ ᱫᱚ ᱢᱮᱱᱟᱜᱼᱟ᱾ ᱟᱫᱚ ᱰᱮ ᱫᱚ ᱮᱸ ᱭᱟᱨᱯᱳᱴ ᱦᱳ ᱠᱟᱹᱴᱤᱡ ᱧᱚᱜ ᱜᱮᱹᱭᱟ, ᱵᱚᱲᱚᱣᱟᱜ ᱠᱚᱫᱚ ᱵᱟᱭ ᱞᱮᱱᱰ ᱫᱟᱲᱮᱭᱟᱜ ᱠᱟᱱᱟ! ᱠᱷᱳᱵᱳᱨ ᱞᱟᱹᱭ ᱡᱚᱛᱚᱴᱟ ᱞᱤᱧ ᱟᱹᱞᱤᱧ ᱟᱧᱚᱢ ᱠᱮᱫᱟ,
ᱮᱸ!
ᱛᱟᱞᱮ ᱠᱷᱟᱹᱴᱤᱡ ᱚᱥᱩᱵᱤᱫᱟ ᱜᱚᱫᱚᱜ ᱠᱟᱱᱟ᱾ ᱫᱚ ᱱᱚᱰᱮ ᱩᱸ ᱠᱳᱞᱠᱟᱛᱟ ᱠᱷᱚᱱ ᱢᱟ ᱮᱸ ᱯᱞᱮᱹᱱ ᱠᱚᱫᱚ ᱠᱚ ᱟᱲᱟᱜ ᱵᱟᱲᱟᱭ ᱜᱮᱹᱭᱟ, ᱢᱟᱱᱮ ᱦᱮᱞᱤᱠᱮᱯᱴᱟᱨ ᱠᱚ᱾ ᱟᱫᱚ ᱩᱱᱠᱩ ᱦᱚᱸ ᱫᱚᱢᱮ ᱜᱚᱢᱠᱮ ᱫᱚᱢᱮ ᱜᱚᱨᱚᱣ ᱛᱟ ᱠᱚ। ᱵᱩᱡᱽ ᱠᱮᱫᱟ ᱵᱤᱱ?
ᱦᱮᱸ ᱦᱮᱸ᱾
ᱦᱮᱸ ᱮᱱ ᱮᱱᱮ ᱠᱚᱞᱮ ᱪᱟᱞᱟᱜ ᱟᱞᱤᱧ ᱪᱟᱞᱟᱜ ᱟᱹᱞᱤᱧ ᱠᱟᱛᱮᱫ ᱟᱫᱚ ᱼᱼ ᱚ ᱟᱹᱞᱤᱧ ᱛᱚ ᱢᱤᱫ ᱫᱷᱟᱣ ᱡᱷᱚᱛᱚ ᱞᱤᱧ ᱵᱩᱠᱤᱝ ᱠᱮᱫᱟ᱾ ᱦᱤᱡᱩᱜ ᱠᱟᱱᱟ ᱠᱚ, ᱦᱤᱡᱩᱜ ᱠᱟᱱᱟ ᱠᱚ। ᱥᱟᱹᱛ ᱨᱮᱰᱤ ᱠᱟᱛᱮᱫ ᱢᱮᱱᱟᱜ ᱞᱤᱧᱟᱹ, ᱟᱫᱚ ᱵᱟᱝ ᱠᱚ ᱦᱮᱡ ᱞᱮᱱᱟ᱾ ᱚᱸ ᱚᱸ ᱚᱱᱮ ᱚᱝᱠᱟ ᱦᱩᱭᱩᱜ ᱠᱟᱱᱟ।
ᱟᱪᱪᱷᱟ ᱟᱪᱪᱷᱟ ᱛᱟᱦᱚᱞᱮ ᱜᱚᱝ ᱼᱼ ᱠᱮ ᱨᱮᱞ ᱜᱟᱹᱰᱤ ᱛᱮᱜᱮ ᱡᱩᱫᱤ ᱞᱤᱧ ᱪᱟᱞᱟᱜᱼᱟ, ᱛᱟᱦᱚᱞᱮ ᱚᱠᱟ ᱥᱮᱱ ᱛᱮ ᱞᱤᱧ ᱪᱟᱞᱟᱜᱼᱟ᱾ ᱚᱠᱟ ᱠᱷᱚᱱ ᱚᱠᱟᱞᱤᱧ ᱪᱟᱞᱟᱜᱼᱟ? ᱦᱚᱨ ᱰᱟᱦᱟᱨ ᱠᱟᱹᱴᱤᱡ ᱡᱩᱫᱤᱵᱤᱱ ᱩᱫᱩᱜ ᱟᱹᱞᱤᱧ ᱠᱷᱟᱱ
ᱦᱚᱨ ᱰᱟᱦᱟᱨ ᱵᱚᱞᱛᱮ ᱜᱚᱝᱠᱮ, ᱟᱫᱚ ᱟᱹᱰᱤ ᱨᱚᱠᱚᱢ ᱵᱷᱟᱵᱽ ᱛᱮ ᱥᱮᱱ ᱜᱟᱱᱚᱜᱼᱟ। ᱟᱫᱚ ᱱᱚᱰᱮ ᱼᱼ ᱥᱤᱭᱟᱞᱫᱟ ᱡᱟᱦᱟᱸ ᱢᱮᱱᱟᱜᱼᱟ, ᱞᱟᱹᱤᱱ ᱟᱨᱠᱤ᱾
ᱦᱳᱭ ᱿
ᱦᱮᱸ ᱱᱚᱰᱮ ᱠᱷᱚᱱ ᱦᱚᱸᱵᱤᱱ ᱥᱟᱵᱽ ᱫᱟᱲᱮᱭᱟᱜᱼᱟ, ᱵᱟᱝᱠᱷᱟᱱ ᱦᱟᱣᱲᱟ ᱠᱷᱚᱱ ᱦᱚᱸᱵᱤᱱ ᱥᱟᱵ ᱫᱟᱲᱮᱭᱟᱜᱼᱟ। ᱥᱚᱡᱟ ᱮᱠᱫᱚᱢ ᱼᱼ ᱚᱸᱰᱮ ᱜᱮᱵᱤᱱ ᱟᱬᱜᱚᱱᱟ, ᱥᱤᱞᱤᱜᱩᱲᱤ ᱡᱚᱝᱥᱚᱱ ᱦᱮᱸ ᱟᱫᱚ ᱦᱮᱸ ᱟᱫᱚ ᱡᱩᱫᱤ ᱵᱤᱱ ᱢᱚᱱᱮ ᱠᱷᱟᱱ ᱡᱩᱫᱤ ᱚᱯᱟᱥᱚᱴᱚ ᱵᱤᱱ ᱵᱩᱡ ᱠᱷᱟᱱ ᱟᱨᱠᱤ। ᱦᱮᱸᱻ ᱥᱤᱞᱤᱜᱩᱲᱤ ᱚᱸᱰᱮ ᱟᱹᱞᱤᱧ ᱨᱮᱱ ᱯᱮᱲᱟ ᱢᱮᱱᱟᱜ ᱠᱚᱣᱟ ᱟᱨᱠᱤ, ᱢᱟᱹᱭ ᱚᱱᱛᱮ ᱨᱮᱜᱮ ᱜᱚᱝ ᱦᱩᱭ ᱠᱟᱱᱟ।
ᱟᱡ
ᱛᱟᱦᱟᱞᱮ ᱟᱹᱵᱤᱱᱸ ᱚᱸᱰᱮ ᱚᱱ ᱚᱸᱰᱮ ᱦᱚᱸ ᱵᱤᱱ ᱩᱱᱤ ᱡᱟᱶᱟᱭ ᱢᱮᱛᱟᱭ ᱠᱷᱟᱱ ᱟᱨᱠᱤ ᱚᱸᱰᱮ ᱯᱤᱠᱟᱯ ᱵᱤᱱᱟᱭ ᱟᱹᱵᱤᱱ ᱟᱨᱠᱤ।
ᱦᱮᱸ ᱦᱳᱭ᱾ ᱛᱟᱦᱟᱞᱮ ᱠᱷᱟᱱ ᱢᱟᱛᱚ ᱱᱟᱯᱟᱭᱚᱜ ᱜᱮᱭᱟ ᱜᱚᱝᱠᱮ, ᱚᱱᱛᱮ ᱨᱮ ᱯᱮᱲᱟ ᱠᱚ ᱢᱮᱱᱟᱜ ᱠᱷᱟᱱ
ᱦᱮᱸ ᱜᱚᱝᱠᱮ ᱚᱱᱟ ᱫᱚ ᱱᱟᱯᱟᱭ ᱜᱮ ᱱᱟᱯᱟᱭ ᱠᱟᱛᱷᱟ ᱜᱮ।
ᱦᱮᱸ ᱦᱮᱸ᱾
ᱟᱜ ᱟᱫᱚ ᱜᱚᱢᱠᱮ ᱚᱱᱠᱟ ᱞᱮᱠᱟ ᱫᱟᱬᱟ ᱠᱚᱵᱤᱱ ᱥᱮᱱ ᱵᱟᱲᱟ ᱟᱠᱟᱱᱟ ᱥᱮ ᱵᱟᱝ ᱡᱟᱦᱟᱸ ᱠᱚᱨᱮ?
ᱦᱳᱭ ᱥᱮᱱ ᱫᱚ ᱦᱩᱭ ᱠᱟᱱᱟ᱾ ᱟᱫᱚ ᱱᱚᱣᱟ ᱥᱟᱜ ᱫᱚ ᱦᱟᱸᱜ ᱵᱟᱝ ᱥᱮᱱ ᱦᱩᱭ ᱠᱟᱱᱟ ᱵᱚ ᱪᱮᱛᱟᱱ ᱥᱮᱱ ᱫᱚ।
ᱦᱩᱸ ᱟᱪᱪᱷᱟ, ᱟᱪᱪᱷᱟ, ᱟᱪᱪᱷᱟ, ᱟᱨ ᱜᱚᱢᱠᱮ ᱟᱹᱵᱤᱱ ᱫᱚ ᱫᱟᱬᱟᱱ ᱫᱚ ᱪᱮᱫ ᱞᱮᱠᱟ ᱵᱤᱱ ᱠᱩᱥᱤᱭᱟᱜᱼᱟ? ᱡᱟᱦᱟᱱᱟᱜ ᱮᱸ ᱵᱤᱨ ᱵᱩᱨᱩ ᱠᱚ ᱧᱮᱞ᱾ ᱥᱮ ᱰᱩᱝᱨᱤ ᱠᱚ ᱥᱮ ᱞᱟᱦᱟ ᱛᱮᱱᱟᱜ ᱡᱟᱦᱟᱸ ᱢᱚᱱᱫᱤᱨ ᱠᱚ ᱢᱮᱱᱟᱜᱼᱟ᱾ ᱨᱟᱡᱟ ᱠᱚᱠᱚ ᱛᱟᱦᱮᱱ ᱛᱟᱦᱮᱸᱫ, ᱟᱫᱚ ᱚᱠᱟ ᱠᱚ ᱪᱮᱫ ᱞᱮᱠᱟ ᱵᱤᱱ ᱠᱩᱥᱤᱭᱟᱜᱼᱟ?
ᱟᱹᱞᱤᱧ ᱫᱚ ᱦᱟᱸᱜ᱾ ᱫᱟᱬᱟᱱ ᱡᱟᱭᱜᱟ ᱛᱚ ᱫᱟᱬᱟᱱ ᱫᱚ ᱦᱟᱸᱜ ᱡᱚᱛᱚ ᱞᱮᱠᱟ ᱚᱱᱠᱟᱱ ᱡᱟᱭᱜᱟ ᱜᱮᱞᱤᱧ ᱞᱟᱲᱟ ᱠᱟᱫᱟ ᱦᱟᱸᱜ᱾ ᱵᱤᱨ ᱵᱩᱨᱩ, ᱰᱩᱝᱨᱤ ᱚᱱᱠᱟ ᱱᱟᱜ ᱢᱟᱨᱟᱝ ᱡᱟᱭᱜᱟ ᱠᱚ ᱦᱟᱸᱜ। ᱦᱮᱸ ᱟᱫᱚ ᱦᱚᱸᱜᱼᱚᱭ ᱡᱮᱢᱚᱱ ᱱᱚᱰᱮ ᱱᱟᱜ ᱵᱮᱱ ᱞᱟᱹᱭ ᱮᱫᱟ᱾ ᱚᱱᱟ ᱠᱚᱢᱟ ᱚᱱᱠᱟ ᱫᱚ ᱦᱮᱸᱜᱮ, ᱟᱫᱚ ᱱᱚᱜᱼᱚᱭ ᱴᱟᱜ ᱡᱟᱦᱟᱸ ᱵᱮᱱ ᱞᱟᱹᱭ ᱮᱫᱟ, ᱱᱚᱛᱮ ᱛᱩᱞᱟᱹᱢ ᱞᱮᱠᱟ ᱵᱚᱨᱚᱯᱷ ᱧᱩᱨᱩᱜ ᱠᱟᱱᱟ᱾ ᱱᱚᱣᱟ ᱜᱮ ᱦᱟᱸᱜ ᱵᱟᱝ ᱧᱮᱞ ᱦᱩᱭ ᱟᱠᱟᱱᱟ᱾ ᱟᱫᱚ ᱱᱚᱰᱮᱱᱟᱜ ᱡᱟᱭᱜᱟ ᱞᱤᱧ ᱧᱮᱞ ᱟᱹᱜᱩ ᱞᱮᱜᱮ᱾ ᱛᱟᱯᱚᱨᱮ ᱦᱟᱸᱜ ᱞᱤᱧ ᱵᱩᱡᱷᱟᱹᱣᱟ, ᱛᱟᱦᱚᱞᱮ ᱚᱠᱟ ᱥᱮᱱᱟᱜ ᱵᱟᱹᱞᱮᱭᱟ᱾ ᱦᱮᱸ ᱮᱢᱱᱤ ᱛᱮᱦᱟᱸᱜ ᱱᱚᱣᱟ ᱠᱚᱫᱚᱞᱤᱧ ᱧᱮᱞ ᱠᱮᱫᱟ᱾ ᱚᱱᱠᱟ ᱞᱮᱠᱟ ᱫᱚ ᱦᱟᱸᱜ ᱱᱚᱣᱟ ᱠᱚᱫᱚ ᱡᱚᱛᱚ ᱜᱮ ᱠᱩᱥᱤ, ᱟᱫᱚ ᱚᱱᱟ ᱠᱚ ᱠᱷᱚᱱ ᱦᱚᱸ ᱡᱩᱫᱤ ᱱᱚᱣᱟ ᱱᱟᱯᱟᱭᱚᱜᱼᱟ᱾ ᱦᱩᱸ᱾ ᱟᱹᱞᱤᱧ ᱢᱟᱛᱚ ᱵᱩᱨᱩ ᱛᱚ, ᱚᱱᱠᱟᱱᱟᱜ ᱮᱱᱮ ᱵᱩᱨᱩ ᱠᱚᱞᱤᱧ ᱧᱮᱞ ᱟᱠᱟᱫᱟ᱾ ᱦᱟᱱᱟ ᱦᱟᱱᱟᱝ ᱚᱡᱽᱫᱤᱭᱟᱹ ᱵᱩᱨᱩ ᱠᱚ᱾
ᱦᱮᱸ ᱜᱚᱢᱠᱮ ᱟᱫᱚ ᱟᱹᱞᱤᱧ ᱫᱚ
ᱱᱚᱣᱟ ᱠᱚᱨᱮᱱᱟᱜ ᱫᱚ ᱢᱚᱴᱟᱢᱩᱴᱤ ᱱᱚᱣᱟ ᱡᱚᱛᱚ ᱜᱮᱞᱤᱧ ᱯᱩᱨᱟᱹᱣ ᱠᱟᱫᱟ᱾ ᱟᱫᱚ ᱢᱚᱱᱮᱭ ᱫᱟᱞᱤᱧ ᱡᱮ ᱱᱤᱭᱟᱹ ᱫᱷᱟᱣ ᱫᱚ ᱠᱟᱹᱴᱤᱡ
ᱮᱸ ᱦᱤᱢᱟᱞᱚᱭ ᱥᱮᱜ ᱜᱮᱞᱤᱧ ᱪᱟᱞᱟᱣ ᱦᱤᱡᱩᱜᱼᱟ᱾ ᱟᱫᱚ ᱚᱲᱟᱜ ᱠᱚᱨᱮ ᱚᱱᱟᱠᱚ, ᱞᱟᱹᱭᱮᱫ ᱜᱮ ᱩᱱ ᱥᱟᱺᱜᱤᱧ ᱮᱢ ᱪᱟᱞᱟᱜᱼᱟ ᱵᱟᱹᱵᱩ ᱚᱱᱠᱟ ᱪᱟᱞᱟᱣ ᱫᱚ ᱪᱮᱫ ᱞᱮᱠᱟᱢ ᱪᱟᱞᱟᱜᱼᱟ, ᱟᱫᱚ ᱦᱚᱸ ᱚᱲᱟᱜ ᱦᱚᱲ ᱢᱟᱠᱚ ᱵᱚᱛᱚᱨᱚᱜ ᱠᱟᱱ ᱡᱮ ᱥᱟᱹᱫᱷᱩ ᱢᱚᱫᱷᱩ ᱠᱟᱛᱮ ᱛᱟᱦᱮᱱᱟᱭ ᱦᱮᱡ ᱫᱮᱡᱩᱜᱼᱟᱭ ᱥᱮ ᱵᱟᱝ ᱦᱟᱜ,
ᱦᱳᱭ ᱦᱳᱭ ᱚᱸᱰᱮ ᱢᱟ ᱚᱸᱰᱮ ᱢᱟ ᱟᱨᱚ ᱡᱚᱛᱚ ᱦᱚᱲ ᱠᱚ ᱵᱟᱰᱟᱭ ᱡᱮ ᱫᱷᱮᱭᱟᱱ ᱞᱟᱹᱜᱤᱫ ᱠᱚ ᱪᱟᱞᱟᱜᱼᱟ ᱛᱚ ᱯᱚᱥᱟ ᱞᱟᱹᱜᱤᱫ ᱛᱮ,
ᱛᱚᱯᱚᱥᱟᱜ ᱞᱟᱹᱜᱤᱫ ᱟᱫᱚ
ᱟᱫᱚ ᱚᱲᱟᱜ ᱦᱚᱲ ᱫᱚ ᱠᱟᱹᱴᱤᱜ ᱠᱚ ᱪᱤᱱᱛᱟᱹ ᱵᱟᱲᱟᱭᱮᱫ ᱜᱮᱭᱟ ᱵᱟᱝ ᱛᱚ ᱵᱟᱝ ᱟᱫᱚ ᱟᱹᱞᱤᱧ ᱞᱤᱧ ᱞᱟᱹᱭᱫᱟ ᱵᱟᱝ ᱟᱹᱞᱤᱧ ᱫᱚ, ᱪᱟᱞᱟᱜ ᱟᱞᱤᱧ ᱡᱮᱦᱮᱛᱩ ᱱᱟᱵᱚ ᱫᱤᱥᱚᱢ ᱫᱚ ᱠᱟᱹᱴᱤᱡ ᱞᱚᱞᱚ ᱜᱮ ᱵᱩᱡᱷᱟᱹᱜ ᱠᱟᱱᱟ ᱮᱠᱷᱚᱱ ᱟᱨᱠᱤ ᱟᱹᱪᱩᱨ ᱦᱤᱡᱩᱜ ᱟᱹᱞᱤᱧ ᱟᱨᱠᱤ ᱠᱟᱹᱴᱤᱡ ᱡᱟ ᱜᱮ ᱠᱟᱹᱴᱤᱡ ᱢᱚᱱ ᱢᱮᱡᱟᱡ, ᱚ ᱦᱟᱞᱠᱟ ᱨᱮᱭᱟᱲᱮᱱᱟ᱾
ᱦᱮᱸ ᱜᱚᱝᱠᱮ ᱛᱟᱦᱞᱮ ᱠᱟᱹᱴᱤᱡ ᱡᱟᱹᱯᱤᱫ ᱦᱚᱸ ᱵᱩᱡᱷᱟᱹᱣ ᱟᱠᱟᱱᱟ ᱜᱟᱯᱟ ᱥᱮᱛᱟᱜ ᱨᱮ ᱟᱨᱚ ᱚᱱᱠᱟ ᱚᱯᱷᱤᱥ ᱪᱟᱞᱟᱜ ᱞᱟᱜᱟᱜᱼᱟ, ᱛᱟᱦᱞᱮ ᱱᱤᱛᱳᱜ ᱫᱚ ᱦᱟᱸᱜ ᱱᱤᱭᱟᱹ ᱜᱷᱟᱹᱲᱤᱜ ᱫᱚ ᱱᱤᱝᱠᱟᱹ ᱜᱮᱞᱟᱝ ᱜᱟᱞᱢᱟᱨᱟᱣᱟ᱾
ᱦᱮᱸ ᱧᱤᱫᱟᱹ ᱦᱚᱸ ᱧᱤᱫᱟᱹᱜ ᱠᱟᱱᱟ ᱟᱨᱚ ᱜᱟᱯᱟ ᱪᱟᱬ ᱧᱚᱜ ᱵᱤᱨᱮᱫ ᱦᱩᱭᱩᱜᱼᱟ, ᱦᱮᱸ ᱡᱟᱭᱦᱳᱠ ᱛᱟᱦᱞᱮ ᱜᱚᱝᱠᱮ ᱴᱷᱤᱠ ᱜᱮᱭᱟ ᱢᱟᱥ᱾
ᱚ ᱦᱳᱭ ᱥᱟᱹᱜᱩᱱ ᱧᱤᱫᱟᱹ ᱥᱟᱹᱜᱩᱱ ᱧᱤᱫᱟᱹ᱾ ᱥᱮᱜᱩᱲ ᱠᱩᱠᱢᱩ ᱦᱩᱸ,
ᱥᱤᱵᱤᱞ ᱠᱩᱠᱢᱩ ᱡᱚ ᱵᱟᱦᱟ ᱠᱚᱜ ᱛᱟᱹᱵᱤᱱ ᱢᱟ ᱵᱟᱲᱮ,
ᱦᱳᱭ ᱜᱟ ᱴᱷᱤᱠᱟᱹᱱ ᱜᱮᱭᱟ ᱛᱟᱦᱚᱞᱮ ᱜᱚᱝᱠᱮ,
ᱴᱷᱤᱠᱟᱹᱱ ᱜᱮᱭᱟ᱾